ᱦᱮᱞᱳ
ᱦᱮᱸ᱾
ᱦᱮᱸ ᱢᱟᱭ ᱟᱸᱡᱚᱢᱚᱜ ᱠᱟᱱᱟ?
ᱦᱮᱸ ᱫᱟ ᱟᱸᱡᱚᱢᱚᱜ ᱠᱟᱱᱟ᱾
ᱱᱟᱯᱟᱭ ᱵᱟᱲᱟ ᱜᱮᱭᱟᱯᱮ ᱛᱚ?
ᱦᱮᱸ ᱱᱤᱛᱚᱜ ᱫᱚ ᱱᱟᱯᱟᱭ ᱵᱟᱲᱟ ᱜᱮ ᱾ ᱟᱯᱮ ᱠᱚᱫᱚ?
ᱦᱮᱸ ᱟᱞᱮ ᱦᱚᱸ ᱱᱟᱯᱟᱭ ᱵᱟᱲᱟ ᱜᱮ ᱦᱮᱱ ᱠᱷᱟᱡ᱾ ᱟᱨ ᱛᱟᱦᱞᱮᱫ ᱫᱟᱜ ᱡᱟᱹᱲᱤ ᱚᱠᱟᱞᱮᱠᱟ ᱦᱩᱭᱩᱜ ᱠᱟᱱᱟ?
ᱫᱟᱜ ᱡᱟᱹᱲᱤ ᱫᱚ ᱦᱟᱸᱜ ᱵᱟᱭ ᱦᱩᱭᱩᱜ ᱠᱟᱱᱟ ᱩᱱᱟᱹᱜ ᱫᱚ ᱥᱩᱫᱩ ᱨᱤᱢᱤᱞ ᱜᱮᱭ ᱨᱤᱢᱤᱞ ᱵᱟᱲᱟᱭᱮᱜᱼᱟᱭ ᱦᱟᱸᱜ᱾
ᱟᱪᱪᱷᱟ᱾ ᱛᱟᱦᱞᱮ ᱨᱤᱢᱤᱞ ᱫᱟᱭ, ᱤᱭᱟᱹ ᱛᱚᱞᱟ ᱠᱚᱫᱚ ᱛᱤᱱᱟᱹᱜ ᱢᱟᱨᱟᱝ ᱢᱟᱨᱟᱝ ᱠᱟᱱ ᱛᱟᱯᱮᱭᱟ?
ᱦᱮᱸ ᱛᱮᱞᱟ ᱠᱚᱫᱚ ᱢᱟᱨᱟᱝ ᱠᱟᱱ ᱜᱮᱭᱟ ᱢᱟᱱᱮ ᱵᱩᱨᱩ ᱵᱚᱸᱜᱟ ᱯᱚᱨᱮ ᱜᱮ ᱦᱟᱸᱜ ᱨᱚᱦᱚᱭ ᱫᱚ ᱜᱟᱱᱚᱜᱼᱟ᱾
ᱟᱪᱪᱷᱟ᱾ ᱟᱨ ᱛᱟᱦᱞᱮ ᱵᱩᱨᱩ ᱵᱚᱸᱜᱟ ᱫᱚ ᱪᱮᱫ ᱠᱟᱱᱟ ᱢᱟᱹᱭ ᱦᱟᱸᱠᱷᱟᱡ ᱤᱧ ᱫᱚ ᱱᱚᱣᱟ ᱵᱟᱨᱮᱛᱮ ᱵᱟᱹᱧ ᱵᱟᱲᱟᱭᱟ ᱠᱟᱹᱴᱤᱡ ᱞᱟᱹᱭ ᱛᱟᱞᱟᱝ ᱢᱮᱥᱮ?
ᱵᱩᱨᱩ ᱵᱚᱸᱜᱟ᱾
ᱦᱮᱸ᱾
ᱵᱩᱨᱩ ᱵᱚᱸᱜᱟ ᱫᱚ ᱚᱱᱠᱟ ᱫᱚ ᱦᱟᱸᱜ ᱤᱧ ᱦᱚ ᱴᱷᱤᱠ ᱫᱚ ᱵᱟᱹᱧ ᱵᱟᱰᱟᱭᱟ᱾
ᱦᱮᱸ᱾
ᱪᱮᱫ ᱢᱟᱱᱮ ᱵᱩᱨᱩ ᱫᱚ ᱞᱟᱹᱭᱟ ᱠᱚ ᱡᱮ ᱠᱟᱹᱱᱟᱹᱭ ᱥᱚᱨᱚ ᱩᱱᱠᱤᱱ ᱵᱚᱭᱦᱟ ᱠᱤᱱ ᱛᱟᱦᱮᱸ ᱠᱟᱱᱟ᱾
ᱦᱮᱸ᱾
ᱟᱫᱚ ᱱᱟᱝᱠᱤᱱ ᱫᱚ ᱟᱭᱳ-ᱵᱟᱵᱟ ᱛᱟᱹᱠᱤᱱ ᱴᱩᱣᱟᱹᱨ ᱞᱮᱱ ᱛᱟᱦᱮᱸᱜᱼᱟ᱾ ᱟᱫᱚ ᱢᱟᱢᱟ ᱚᱲᱟᱜ ᱨᱮᱠᱤᱱ ᱛᱟᱦᱮᱱ ᱛᱟᱦᱮᱸᱜᱼᱟ᱾
ᱟᱪᱪᱷᱟ᱾
ᱟᱨ ᱚᱱᱮ ᱜᱚᱢᱦᱟ ᱡᱟᱦᱟᱸ ᱫᱚᱠᱚ ᱞᱟᱹᱭ ᱚᱱᱟ ᱜᱚᱢᱦᱟ ᱦᱤᱞᱳᱜ ᱡᱮ ᱢᱟᱱᱮ ᱵᱟᱝᱠᱚ ᱪᱟᱞᱟᱜᱼᱟ ᱵᱟᱹᱫᱽ ᱵᱟᱹᱭᱦᱟᱹᱲ ᱢᱟᱱᱮ ᱩᱱᱫᱚ ᱠᱟᱹᱢᱤ ᱟᱨᱠᱤ ᱵᱟᱹᱫ ᱵᱟᱹᱭᱦᱟᱹᱲ ᱨᱮ ᱵᱟᱠᱚ ᱠᱟᱹᱢᱤᱭᱟ᱾
ᱦᱮᱸ᱾
ᱛᱚ ᱢᱟᱢᱤ ᱫᱚ ᱩᱱᱟᱹᱜ ᱵᱟᱭ ᱵᱷᱟᱞᱮ ᱛᱟᱦᱮᱸᱜᱼᱟ ᱟᱫᱚ ᱢᱟᱱᱮ ᱠᱤᱱ ᱵᱟᱭ ᱵᱷᱟᱞᱮᱭᱟ ᱠᱤᱱ ᱛᱟᱦᱮᱸᱜᱼᱟ ᱛᱚ ᱟᱫᱚ ᱦᱤᱞᱳᱜ ᱟᱡ ᱢᱟᱢᱟ ᱫᱚ ᱢᱮᱛᱟᱜ ᱠᱤᱱᱟᱹ ᱡᱮ ᱚᱲᱟᱜ ᱨᱮᱜᱮ ᱛᱟᱦᱮᱱ ᱵᱤᱱ ᱡᱟᱦᱟᱸ ᱥᱮᱫ ᱟᱞᱚᱵᱤᱱ ᱪᱟᱞᱟᱜᱼᱟ ᱤᱧ ᱫᱚ ᱵᱟᱡᱟᱨᱤᱧ ᱪᱟᱞᱟᱜᱼᱟ ᱱᱟᱣᱟ ᱡᱟᱢᱟ ᱯᱮᱱ ᱥᱮ ᱡᱤᱞ ᱦᱟᱠᱩ ᱟᱜᱩ᱾ ᱚᱱᱠᱟ ᱢᱮᱱ ᱠᱟᱛᱮᱜ ᱢᱟᱢᱟ ᱫᱚ ᱪᱟᱞᱟᱣᱱᱟᱭ ᱦᱟᱸᱜ ᱵᱟᱡᱟᱨ ᱛᱮ᱾ ᱢᱟᱢᱤ ᱫᱚᱭ ᱧᱮᱞᱮᱜ ᱠᱤᱱᱟ ᱡᱮᱦᱮᱛᱩ ᱩᱱᱠᱤᱱ ᱵᱷᱟᱹᱜᱽᱱᱟᱹ ᱟᱨ ᱵᱷᱟᱹᱜᱽᱱᱤ ᱢᱟᱱᱮ ᱠᱷᱮᱞ ᱵᱟᱲᱟᱭᱮᱜᱼᱟ ᱠᱤᱱ᱾ ᱟᱫᱚ ᱡᱮᱦᱮᱛᱩ ᱵᱟᱭ ᱵᱷᱟᱹᱞᱮᱭᱟ ᱠᱤᱱᱟ ᱟᱫᱚᱭ ᱢᱮᱛᱟ ᱠᱤᱱ ᱠᱟᱱ ᱛᱟᱦᱮᱸᱜᱼᱟ ᱪᱮᱫ ᱵᱤᱱ ᱠᱷᱮᱞ ᱵᱟᱲᱟᱭᱮᱜᱼᱟ ᱥᱩᱫᱷᱩ ᱥᱩᱫᱷᱩ ᱪᱟᱞᱟᱜ ᱛᱮ ᱦᱮᱲᱦᱮᱫ ᱟᱹᱜᱩᱭ ᱵᱤᱱ ᱥᱮ ᱚᱱᱟ ᱞᱟᱛᱟᱨ ᱵᱟᱹᱫ ᱥᱮᱫ ᱟᱫᱚ ᱢᱮᱱᱮᱫ ᱠᱤᱱ ᱡᱮ ᱢᱟᱢᱟ ᱢᱟᱭ ᱞᱟᱹᱭ ᱦᱚᱴᱚ ᱟᱠᱟᱜ ᱞᱤᱧ ᱡᱮ ᱟᱞᱚᱵᱤᱱ ᱪᱟᱞᱟᱜᱼᱟ ᱚᱠᱟ ᱛᱮᱦᱚᱸ ᱛᱮᱦᱮᱧ ᱫᱚ ᱦᱟᱸᱜ ᱵᱟᱹᱫ ᱠᱚ ᱵᱟᱠᱚ ᱪᱟᱞᱟᱜᱼᱟ᱾ ᱛᱚ ᱩᱱᱫᱚ ᱞᱤᱧ ᱠᱷᱮᱞ ᱵᱟᱲᱟᱭᱮᱜᱼᱟ ᱟᱫᱚ ᱞᱟᱹᱭᱮᱜᱼᱟ ᱵᱟᱝ ᱟᱹᱵᱤᱱ ᱫᱚ ᱪᱟᱞᱟᱜ ᱛᱮᱜᱮ ᱦᱩᱭᱩᱜ ᱛᱟᱹᱵᱤᱱᱟ ᱵᱟᱠᱷᱟᱱ ᱡᱚᱢ ᱦᱟᱸᱜ ᱵᱟᱹᱧ ᱮᱢᱟᱵᱤᱱᱟ᱾
ᱦᱮᱸ ᱦᱮᱸ ᱢᱟᱹᱭ ᱴᱷᱤᱠ ᱜᱮᱭᱟ ᱦᱟᱯᱮᱧ ᱵᱩᱡᱽ ᱠᱮᱜᱼᱟ ᱦᱮᱸᱥᱮ, ᱤᱧ ᱡᱟᱦᱟᱸᱛᱤᱱᱟᱹᱜ ᱦᱟᱸᱜ ᱠᱷᱟᱡ ᱵᱩᱨᱩᱧ ᱧᱮᱞ ᱟᱠᱟᱜᱼᱟ᱾ ᱡᱮᱢᱚᱱ ᱚᱱᱟ ᱵᱩᱨᱩ ᱫᱚ ᱦᱩᱭᱩᱜ ᱠᱟᱱᱟ ᱦᱟᱸᱜ ᱠᱷᱟᱡ ᱢᱟᱱᱮ ᱵᱚᱸᱜᱟ ᱯᱩᱨᱤᱜᱼᱟᱠᱚ ᱚᱱᱟ ᱵᱩᱨᱩ ᱨᱮᱫᱚ᱾ ᱵᱚᱸᱜᱟ ᱯᱩᱨᱤᱜ ᱠᱷᱟᱱ ᱫᱚᱠᱚ ᱥᱮᱛᱟᱜ ᱥᱮᱛᱟᱜ ᱯᱳᱭᱞᱳ ᱦᱤᱞᱳᱜ ᱫᱚ ᱤᱭᱟᱹ ᱩᱱᱠᱩ ᱤᱭᱟᱹ ᱠᱚᱠᱚ ᱪᱟᱞᱟᱜᱼᱟ᱾ ᱮᱴᱟᱜ ᱤᱭᱟᱹ ᱠᱚ ᱦᱮᱸᱥᱮ ᱛᱟᱯᱚᱨᱮ ᱚᱱᱟ ᱯᱚᱨᱮ ᱫᱚ ᱥᱟᱱᱛᱟᱲ ᱠᱚ ᱪᱟᱞᱟᱜᱼᱟ, ᱥᱟᱱᱛᱟᱲ ᱠᱚ ᱪᱟᱞᱟᱜᱼᱟ ᱵᱩᱨᱩ ᱠᱚ ᱫᱮᱡᱚᱜᱼᱟ᱾ ᱛᱟᱯᱚᱨᱮ ᱚᱸᱰᱮ ᱦᱟᱺᱰᱤ ᱯᱟᱹᱣᱨᱟᱹ ᱠᱚ ᱫᱚᱠᱟᱱ ᱜᱮᱭᱟ ᱚᱱᱟ ᱠᱚᱠᱚ ᱧᱩᱭ ᱜᱮᱭᱟ ᱦᱟᱸᱜ ᱠᱷᱟᱡ᱾ ᱛᱟᱯᱚᱨᱮ ᱡᱮ ᱚᱸᱰᱮ ᱢᱤᱫᱴᱟᱝ ᱯᱟᱲᱟᱜᱷᱟᱴ ᱵᱚᱞᱮ ᱠᱷᱟᱡ ᱤᱭᱟᱹ ᱧᱟᱢᱚᱜ ᱤᱭᱟᱹ ᱢᱮᱞᱟ ᱦᱩᱭᱩᱜᱼᱟ ᱾ ᱢᱮᱞᱟ ᱵᱚᱞᱛᱮ ᱚᱸᱰᱮ ᱛᱩᱢᱫᱟᱜ ᱴᱟᱢᱟᱠ ᱟᱛᱮ ᱠᱚ ᱮᱱᱮᱡᱟ ᱾ ᱱᱚᱜ-ᱱᱚᱣᱟ ᱜᱮᱥᱮ ᱵᱩᱨᱩ ᱵᱚᱸᱜᱟ ᱫᱚ? ᱟᱪᱪᱷᱟ ᱤᱭᱟᱹ ᱛᱟᱦᱞᱮ ᱚᱱᱟ ᱫᱚ ᱠᱟᱱᱟᱭᱥᱟᱨᱚ ᱵᱩᱨᱩ ᱠᱚ ᱞᱟᱹᱭ ᱫᱟ ᱦᱮᱸ ᱥᱮ?
ᱦᱳᱭ ᱦᱳᱭ,
ᱟᱨ ᱛᱟᱦᱞᱮ ᱢᱟᱹᱭ ᱢᱮᱱᱫᱟᱹᱧ ᱡᱮ ᱟᱵᱚ ᱫᱚ ᱢᱟᱨᱟᱝ ᱵᱩᱨᱩ ᱢᱮᱱᱛᱮᱫᱚ ᱪᱮᱫ ᱵᱚᱱ ᱵᱩᱡᱷᱟᱹᱣᱟ? ᱡᱮ ᱟᱵᱚᱣᱟᱜ ᱵᱚᱸᱜᱟ ᱵᱩᱨᱩ ᱠᱟᱱᱟ ᱥᱮ ᱮᱴᱟᱜ ᱡᱤᱱᱤᱥ ᱱᱚᱜᱼ ᱱᱚᱣᱟ ᱠᱟᱛᱷᱟᱴᱟᱜ? ᱤᱧ ᱵᱟᱝ ᱤᱧ ᱵᱩᱡᱽ ᱫᱟᱲᱮᱭᱟᱜ ᱠᱟᱱᱟ ᱾
ᱤᱧᱦᱳ ᱟᱢ ᱪᱮᱫ ᱮᱢ ᱠᱩᱠᱞᱤ ᱠᱮᱫᱟ ᱫᱟ ᱤᱧ ᱦᱚᱸ ᱵᱟᱹᱧ ᱵᱩᱡᱟᱹᱣ ᱨᱮᱜ ᱠᱟᱱᱟ ᱢᱟᱱᱮ ᱢᱟᱨᱟᱝ ᱵᱩᱨᱩ ᱢᱚᱞ ᱛᱮᱫᱚ ᱢᱟᱱᱮ ᱚᱠᱟᱴᱟᱜ ᱵᱩᱨᱩ ᱢᱟᱨᱟᱝᱟ ᱥᱮ ᱢᱟᱱᱮ ᱪᱤᱜ ᱠᱟᱢ ᱞᱟᱹᱭ ᱦᱚᱪᱚ ᱤᱧ ᱦᱚᱸ ᱞᱟᱦᱟ ᱵᱟᱧ ᱵᱩᱡᱷᱟᱣᱮᱫ ᱠᱟᱱᱟᱢ ᱾
ᱟᱵᱚ ᱡᱮ ᱚᱱᱠᱟ ᱟᱹᱰᱤ ᱟᱭᱢᱟ ᱥᱳᱥᱟᱞ ᱢᱤᱰᱤᱭᱟ ᱨᱮ ᱧᱮᱞ ᱦᱩᱭ ᱠᱟᱱᱟ ᱡᱮ ᱢᱟᱨᱟᱝ ᱵᱩᱨᱩ ᱢᱮᱱᱛᱮᱫᱚ ᱪᱮᱜ ᱵᱩᱡᱷᱟᱹᱜᱚᱜᱼᱟ, ᱢᱟᱱᱮ ᱵᱩᱨᱩ ᱵᱩᱡᱷᱟᱹᱜᱼᱟ ᱥᱮ ᱵᱚᱸᱜᱟ ᱵᱩᱨᱩ ᱵᱩᱡᱷᱟᱹᱜᱚᱜᱼᱟ?
ᱦᱩᱸᱜ ᱚᱠᱟᱞᱮᱠᱟ ᱠᱟᱛᱷᱟᱢ ᱞᱟᱹᱭᱟ ᱚᱱᱠᱟ ᱚᱠᱛᱚ ᱨᱮ ᱢᱟᱱᱮ ᱫᱚ ᱵᱩᱡᱷᱟᱹᱜᱼᱟ ᱡᱮᱢᱚᱱ ᱢᱟᱨᱟᱝ ᱵᱩᱨᱩ ᱢᱟ ᱥᱟᱱᱛᱟᱲ ᱨᱮᱱ ᱵᱚᱸᱜᱟᱼ ᱵᱩᱨᱩ ᱦᱚᱸᱠᱚ ᱢᱮᱛᱟᱭᱟ ᱟᱨ ᱡᱟᱦᱟᱸ ᱵᱩᱨᱩ ᱜᱮ ᱡᱚᱛᱚ ᱠᱷᱚᱱᱟᱜ ᱢᱟᱨᱟᱝᱟ ᱚᱱᱟ ᱫᱚ ᱦᱮᱢᱟᱞ ᱵᱩᱨᱩ ᱥᱮ ᱦᱮᱢᱟᱞᱚᱭ ᱠᱚ ᱡᱟᱦᱟᱸ ᱠᱚ ᱞᱟᱹᱭ ᱫᱚ ᱾
ᱦᱳᱭ ᱱᱚᱜᱼᱚ ᱱᱚᱝᱠᱟ ᱜᱮ ᱦᱟᱸᱜ ᱠᱷᱟᱡ ᱚᱱᱟ ᱟᱹᱰᱤ ᱟᱭᱢᱟ ᱢᱟᱱᱮ ᱤᱭᱟᱹ ᱠᱚ ᱢᱟᱱᱮ ᱥᱟᱬᱮᱥᱤᱭᱟᱹ ᱠᱚ ᱾ ᱠᱷᱚᱸᱫᱽᱨᱚᱱ ᱠᱮᱫᱟ ᱠᱚ ᱟᱠᱷᱟᱡ ᱢᱟᱨᱟᱝ ᱵᱩᱨᱩ ᱦᱤᱥᱟᱹᱵ ᱛᱮᱦᱚᱸ ᱞᱟᱹᱭ ᱫᱟᱠᱚ ᱢᱟᱨᱟᱝ ᱵᱩᱨᱩ ᱡᱟᱦᱟᱸᱭ ᱢᱟᱨᱟᱝ ᱵᱩᱨᱩ ᱡᱟᱦᱮᱨ ᱮᱨᱟ ᱢᱮᱱᱟᱜ ᱠᱤᱱᱟ ᱚᱱᱛᱮ ᱛᱮᱦᱚᱸ ᱟᱠᱷᱟᱱᱡ ᱥᱟᱨᱤᱜ ᱠᱟᱱᱟ ᱟᱨ ᱢᱟᱨᱟᱝ ᱵᱩᱨᱩ ᱦᱤᱥᱟᱹᱵ ᱛᱮᱠᱷᱟᱱ ᱱᱚᱛᱮ ᱛᱮᱦᱚᱸ ᱢᱟᱱᱮ ᱢᱟᱨᱟᱝ ᱵᱩᱨᱩ ᱜᱮ ᱦᱮᱡ ᱠᱷᱟᱡ ᱞᱮᱠᱷᱟᱜ ᱠᱟᱱᱟ ᱦᱚᱜ ᱱᱟ ᱱᱚᱝᱠᱟ ᱴᱟᱭᱤᱯ ᱚᱠᱟ ᱞᱮᱠᱟ? ᱠᱟᱹᱦᱱᱤ ᱠᱟᱱ ᱪᱚᱝ ᱩᱱᱟᱹᱜ ᱴᱟᱜ ᱛᱚ ᱵᱟᱰᱟᱭ ᱵᱟᱹᱱᱩᱜᱼᱟ, ᱮᱱᱠᱷᱟᱱ ᱛᱟᱭᱚᱢ ᱫᱟᱨᱟᱢ ᱱᱚᱣᱟ ᱠᱷᱚᱸᱫᱽᱨᱚᱱ ᱠᱟᱛᱮᱜ ᱧᱮᱞ ᱦᱳᱭᱳᱜᱼᱟ ᱾
ᱦᱳᱭ ᱢᱮᱭᱚᱠ ᱠᱟᱛᱷᱟ ᱚᱠᱟᱞᱮᱠᱟᱢ ᱞᱟᱹᱭᱟ ᱚᱠᱟᱞᱮᱠᱟᱱ ᱚᱠᱛᱮ ᱨᱮ ᱟᱫᱚ ᱦᱟᱸᱜ ᱚᱱᱠᱟᱜᱮ ᱵᱩᱡᱷᱟᱹᱣ ᱦᱚᱪᱚᱜᱼᱟ ᱾
ᱦᱳᱭ ᱛᱟᱞᱦᱮ ᱢᱟᱹᱭ ᱟᱵᱚ ᱡᱮ ᱱᱚᱜᱼᱚᱭ ᱢᱟᱨᱟᱝ ᱵᱩᱨᱩᱣᱟᱜ ᱠᱟᱛᱷᱟ ᱞᱟᱝ ᱞᱟᱹᱭ ᱠᱮᱫ ᱠᱷᱟᱱ ᱥᱮ ᱡᱟᱦᱮᱨᱮᱨᱟ ᱟᱜ ᱠᱟᱛᱷᱟ ᱞᱟᱝ ᱢᱮᱱ ᱠᱮᱫ ᱠᱷᱟᱱ ᱛᱟᱦᱞᱮ ᱟᱵᱚ ᱫᱚ ᱪᱮᱫ ᱢᱟᱱᱮ ᱢᱟᱨᱟᱝ ᱵᱩᱨᱩ ᱡᱟᱦᱮᱨ ᱟᱭᱳ ᱫᱚ ᱪᱮᱫ ᱫᱟᱨᱮ ᱵᱩᱴᱟᱹ ᱨᱮᱵᱚᱱ ᱵᱚᱸᱜᱟ ᱵᱩᱨᱩ ᱟᱠᱚᱜᱮᱭᱟ ᱢᱟᱱᱮ ᱚᱱᱠᱟᱱᱟᱜ
ᱥᱟᱨᱡᱚᱢ ᱫᱟᱨᱮ ᱵᱩᱴᱟᱹ ᱨᱮᱜᱮ ᱦᱟᱸᱜ ᱵᱚᱸᱜᱟ ᱵᱩᱨᱩ ᱫᱚ ᱦᱩᱭᱩᱜ ᱜᱮᱭᱟ ᱾
ᱦᱮᱸ ᱦᱮᱸ ᱱᱚᱣᱟ ᱫᱚ ᱥᱟᱨᱡᱚᱢ ᱫᱟᱨᱮ ᱤᱭᱟᱹ ᱨᱮᱜᱮ ᱵᱚᱱ ᱵᱚᱸᱜᱟ ᱵᱩᱨᱩ ᱟᱠᱚ ᱜᱮᱭᱟ ᱾ ᱟᱨ ᱛᱟᱦᱟᱞᱮ ᱟᱨᱦᱚᱸ ᱢᱟᱱᱮ ᱠᱟᱨᱟᱢ ᱫᱟᱨᱮ ᱵᱩᱴᱟᱹ ᱨᱮᱫᱚ ᱪᱮᱞᱮ ᱵᱚᱱ ᱵᱚᱸᱜᱟᱼ ᱵᱩᱨᱩ ᱟᱠᱚ?
ᱠᱟᱨᱟᱢ ᱫᱟᱨᱮ ᱵᱩᱴᱟᱹ ᱫᱚ ᱠᱟᱨᱟᱢ ᱵᱚᱸᱜᱟ ᱜᱮ ᱧᱩᱛᱩᱢ ᱫᱚ ᱦᱟᱸᱜ ᱵᱟᱹᱧ ᱵᱟᱲᱟᱭ ᱛᱟᱠᱚᱣᱟ ᱟᱞᱮ ᱫᱚ ᱦᱟᱸᱜ ᱵᱟᱞᱮ ᱠᱟᱨᱟᱢᱚᱜ ᱜᱮᱭᱟ ᱾ ᱛᱚ ᱩᱱᱟᱹᱜ ᱵᱟᱰᱟᱭ ᱵᱟᱹᱱᱩᱜ ᱛᱤᱧᱟᱹ ᱾
ᱦᱮᱸ ᱱᱚᱣᱟ ᱫᱚ ᱠᱟᱨᱟᱢ ᱵᱚᱸᱜᱟ ᱜᱮ ᱦᱮᱸᱜ ᱠᱷᱟᱡ ᱠᱟᱨᱟᱢ ᱫᱟᱨᱮ ᱵᱩᱴᱟᱹ ᱨᱮᱫᱚ ᱦᱮᱸᱥᱮ ᱾ ᱛᱟᱦᱟᱞᱮ ᱢᱟᱹᱭ ᱱᱚᱣᱟ ᱡᱟᱦᱟᱸ ᱡᱟᱦᱮᱨ ᱥᱟᱹᱲᱤᱢ ᱚᱱᱟ ᱟᱸᱠᱷᱟᱡ ᱚᱱᱟ ᱫᱚ ᱪᱮᱞᱮ ᱠᱚ ᱫᱟᱞᱚᱵ ᱜᱮᱭᱟ?
ᱦᱮᱸ ᱡᱟᱦᱮᱨ ᱥᱟᱹᱲᱤᱢ ᱫᱚ ᱦᱟᱸᱜ ᱟᱹᱛᱩ ᱨᱮᱱ ᱰᱟᱺᱜᱩᱣᱟᱹ ᱠᱚᱲᱟ ᱜᱤᱫᱽᱨᱟᱹ ᱠᱚ ᱦᱟᱸᱜ ᱠᱚ ᱫᱟᱞᱚᱵ ᱜᱮᱭᱟ ᱾
ᱦᱮᱸ ᱱᱚᱣᱟ ᱫᱚ ᱟᱠᱷᱟᱡ ᱟᱛᱳ ᱨᱮᱱ ᱰᱟᱺᱜᱩᱣᱟᱹ ᱠᱚᱲᱟ ᱜᱮᱠᱚ ᱫᱟᱞᱚᱵ ᱜᱮᱭᱟ ᱾ ᱢᱮᱱᱠᱷᱟᱱ ᱚᱠᱟ ᱵᱚᱸᱜᱟ ᱯᱩᱲᱩ ᱚᱠᱛᱚ ᱚᱱᱟ ᱥᱟᱹᱲᱤᱢ ᱫᱚᱠᱚ ᱢᱟᱱᱮ ᱠᱚ ᱵᱚᱫᱚᱞᱟ?
ᱚᱱᱚᱫᱚᱢ ᱵᱟᱜ ᱟᱸ ᱵᱟᱦᱟ ᱟᱨ ᱢᱟᱜᱽᱢᱚᱬᱮ ᱾ ᱟᱫᱚ ᱛᱟᱢᱟᱱᱮ ᱵᱚᱪᱷᱚᱨ ᱜᱮᱭᱟ ᱛᱚ ᱦᱟᱸᱜ ᱚᱱᱟ ᱫᱚ ᱯᱟᱞ ᱢᱟᱱᱮ ᱵᱟᱦᱟ ᱢᱟᱜᱽ ᱢᱚᱬᱮ ᱵᱟᱦᱟ ᱫᱚ ᱦᱩᱭᱩᱜᱼᱟ ᱛᱚ ᱩᱱ ᱚᱠᱛᱚ ᱜᱮᱠᱚ ᱢᱟᱱᱮ ᱫᱟᱞᱚᱵ ᱟᱲᱤᱭ ᱜᱮᱭᱟ ᱾
ᱦᱮᱸ ᱵᱟᱦᱟ ᱟᱨ ᱢᱟᱜᱽ ᱢᱚᱬᱮ ᱚᱠᱛᱚ ᱜᱮᱠᱚ ᱱᱚᱣᱟ ᱫᱚᱠᱚ ᱤᱭᱟᱹ ᱠᱚᱨᱟᱣ ᱜᱮᱭᱟ ᱟᱠᱷᱟᱡ ᱾
ᱦᱳᱭ᱾
ᱟᱨ ᱛᱟᱦᱟᱞᱮ ᱢᱟᱱᱮ ᱢᱟᱹᱭ ᱚᱱᱠᱟ ᱢᱟ ᱰᱟᱺᱜᱩᱣᱟᱹ ᱠᱚᱲᱟ ᱜᱤᱫᱽᱨᱟᱹ ᱠᱚ ᱞᱟᱜᱟᱣᱱᱟ ᱤᱭᱟᱹᱨᱮ᱾ ᱚᱱᱟ ᱡᱟᱦᱮᱨ ᱥᱟᱹᱲᱤᱢ ᱫᱟᱞᱚᱵ ᱨᱮ ᱟᱨ ᱢᱮᱱᱠᱷᱟᱱ ᱠᱷᱟᱱ ᱤᱭᱟᱹ ᱫᱚ ᱠᱩᱲᱤ ᱜᱤᱫᱽᱨᱟᱹ ᱫᱚ ᱪᱮᱫ ᱚᱱᱠᱟᱱ ᱠᱟᱹᱢᱤ ᱚᱠᱛᱚ ᱨᱮᱠᱚ ᱞᱟᱜᱟᱜᱼᱟ?
ᱰᱟᱺᱜᱩᱣᱟᱹ ᱠᱩᱲᱤ ᱜᱤᱫᱨᱟᱹ᱾
ᱦᱮᱸ᱾
ᱚᱱᱠᱟᱱ ᱠᱟᱹᱢᱤ ᱨᱮᱫᱚ ᱦᱟᱜ ᱵᱟᱝ ᱠᱚ ᱫᱚ ᱠᱩᱲᱤ ᱜᱤᱫᱽᱨᱟᱹ ᱫᱚ᱾ ᱚᱱᱮ ᱳᱭ ᱵᱟᱯᱞᱟ ᱚᱠᱛᱚ ᱛᱤᱛᱨᱤ ᱫᱚ ᱥᱩᱱᱩᱢ ᱥᱟᱥᱟᱝ ᱠᱚ ᱜᱚᱰᱚᱡᱟ ᱩᱱ ᱚᱠᱛᱚ ᱠᱚ ᱞᱟᱜᱟᱜ ᱜᱮᱭᱟ᱾
ᱦᱳᱭ ᱚᱱᱟ ᱜᱮᱛᱚᱧ ᱢᱮᱱᱫᱟ ᱡᱮ ᱰᱟᱺᱜᱩᱣᱟᱹ ᱠᱩᱲᱤ ᱜᱤᱫᱽᱨᱟᱹ ᱫᱚ ᱪᱮᱫ ᱚᱠᱛᱚ ᱪᱮᱫ ᱠᱟᱹᱢᱤ ᱠᱷᱮᱛ ᱨᱮ ᱠᱚ ᱞᱟᱜ ᱜᱮᱭᱟ? ᱵᱟᱯᱞᱟ ᱚᱠᱛᱚ ᱨᱮᱜᱮ ᱠᱚ ᱞᱟᱜᱟᱜ ᱜᱮᱭᱟ, ᱟᱨᱚ ᱢᱮᱱᱠᱷᱟᱱ ᱢᱟᱹᱭ ᱚᱱᱮ ᱡᱟᱦᱮᱨ ᱥᱟᱹᱲᱤᱢ ᱫᱟᱞᱚᱵ ᱵᱚᱫᱚᱞ ᱛᱮ ᱢᱟᱱᱮ ᱰᱟᱺᱜᱣᱟᱹ ᱠᱚᱲᱟ ᱜᱤᱫᱽᱨᱟᱹ ᱟᱵᱟᱨ ᱚᱠᱟ ᱚᱠᱟ ᱡᱟᱭᱜᱟ ᱠᱚᱨᱮ ᱠᱚ ᱞᱟᱜᱟᱜ ᱜᱮᱭᱟ ᱠᱟᱹᱴᱤᱡ ᱮᱢ ᱞᱟᱹᱭ ᱫᱟᱲᱮᱭᱟᱜᱼᱟ᱾
ᱟᱨ ᱥᱟᱹᱜᱩᱱ ᱴᱷᱤᱞᱤ ᱫᱤᱯᱤᱞ ᱢᱟᱱᱮ ᱵᱟᱦᱟ ᱥᱮ ᱢᱟᱜ ᱢᱚᱬᱮ ᱥᱮ ᱡᱮᱢᱚᱱ ᱠᱚ ᱚᱠᱟ ᱚᱠᱟ ᱥᱮᱫ ᱫᱚ ᱛᱤᱨᱤ ᱥᱮ ᱡᱩᱱ ᱠᱚᱨᱮ ᱥᱟᱹᱜᱩᱱ ᱴᱷᱤᱞᱤ ᱠᱚ ᱫᱤᱯᱤᱞ ᱜᱮᱭᱟ ᱛᱚ ᱠᱚᱲᱟ ᱜᱤᱫᱽᱨᱟᱹ ᱠᱚ ᱞᱟᱜ ᱜᱮᱭᱟ ᱟᱨ ᱪᱷᱟᱹᱴᱭᱟᱹᱨ ᱚᱠᱛᱮ ᱦᱚᱸ ᱠᱚᱲᱟ ᱜᱤᱫᱽᱨᱟᱹ ᱠᱚ ᱵᱚᱸᱜᱟ ᱵᱩᱨᱩ ᱦᱚᱪᱚ ᱠᱚ ᱜᱮᱭᱟ ᱰᱟᱹᱜᱩᱣᱟᱹ ᱠᱚᱲᱟ ᱜᱤᱫᱽᱨᱟᱹ ᱜᱮ᱾
ᱦᱮᱸ᱾
ᱚᱱᱟᱜᱮ ᱦᱟᱸᱜ ᱤᱧ ᱵᱟᱲᱟᱭᱟ ᱟᱨ ᱠᱟᱨᱟᱢ ᱨᱮᱦᱚᱸ ᱦᱳᱭ ᱛᱳ ᱰᱟᱹᱜᱩᱣᱟᱹ ᱠᱚᱲᱟ ᱜᱤᱫᱽᱨᱟᱹ ᱠᱚ ᱞᱟᱜᱟᱜ ᱜᱮᱭᱟ ᱚᱱᱮ ᱠᱟᱨᱟᱢ ᱡᱟᱦᱟᱸ ᱚᱱᱮ ᱚᱲᱟᱜ ᱥᱮ ᱪᱮᱫ ᱠᱚ ᱞᱟᱹᱭᱟ ᱢᱤᱫ ᱴᱟᱝ
ᱩᱱᱤᱧ ᱧᱮᱞ ᱟᱠᱟᱫᱟ ᱡᱚᱛᱷᱟᱛ ᱠᱟᱱᱟ ᱥᱮ ᱵᱟᱝ ᱠᱟᱱᱟ ᱠᱷᱟᱡ ᱩᱱᱟᱹᱜ ᱵᱟᱰᱟᱭ ᱵᱟᱹᱱᱩᱜᱼᱟ ᱠᱷᱟᱡ᱾
ᱟᱸᱡᱚᱢ ᱵᱟᱲᱟ ᱠᱟᱜ ᱠᱚᱣᱟᱧ ᱟᱨ ᱢᱚᱱᱮ ᱦᱚᱭᱛᱚ ᱚᱱᱟ ᱨᱮᱦᱚᱸ ᱠᱚ ᱞᱟᱜᱟᱜ ᱜᱮᱭᱟ᱾
ᱦᱳᱭ, ᱦᱳᱭ᱾ ᱟᱪᱪᱷᱟ ᱟᱹᱰᱤ ᱱᱟᱯᱟᱭ᱾ ᱮ ᱪᱮᱫ ᱠᱚ ᱞᱟᱹᱭᱟ ᱱᱤᱛᱚᱜ ᱫᱚ ᱟᱯᱮ ᱫᱤᱥᱚᱢ ᱥᱮᱫ ᱫᱟᱜ ᱡᱟᱹᱲᱤ ᱨᱤᱢᱤᱞ ᱠᱚ ᱨᱟᱠᱟᱵ ᱠᱟᱜᱼᱟ ᱥᱮ ᱵᱟᱝ?
ᱦᱮᱸ ᱨᱤᱢᱤᱞ ᱠᱚᱫᱚ ᱦᱟᱸᱜ ᱫᱤᱥᱟᱹᱜ ᱠᱟᱱᱟ᱾ ᱢᱟᱱᱮ ᱦᱟᱸᱰᱮ ᱱᱟᱰᱮ ᱟᱨᱠᱤ ᱜᱚᱴᱟ ᱫᱚ ᱵᱟᱭ ᱮᱥᱮᱫ ᱪᱟᱵᱟ ᱠᱟᱜᱼᱟ᱾ ᱚᱠᱟ ᱥᱮᱫ ᱫᱚ ᱦᱟᱜ ᱨᱤᱢᱤᱞ ᱦᱮᱸᱫᱮ ᱜᱮ ᱧᱮᱞᱚᱜ ᱠᱟᱱᱟ ᱟᱠᱟ ᱥᱮᱫ ᱫᱚ ᱦᱟᱸᱜ ᱯᱩᱸᱲ ᱜᱮ, ᱫᱟᱜ ᱫᱚ ᱦᱤᱡᱩᱜ ᱠᱟᱱᱟ ᱥᱮ ᱵᱟᱝ ᱦᱟᱜ ᱵᱟᱹᱧ ᱫᱟᱲᱮ ᱭᱟᱜ ᱠᱟᱱᱟ᱾ ᱚᱴᱟᱝ-ᱚᱜ ᱠᱟᱱᱟ ᱫᱚ ᱢᱟᱱᱮ ᱫᱤᱥᱟᱹᱜ ᱠᱟᱱᱟ ᱡᱮ ᱫᱟᱜ ᱡᱟᱹᱲᱤ ᱦᱤᱡᱩᱜᱼᱟ᱾ ᱢᱮᱱᱠᱷᱟᱱ ᱫᱟᱜ ᱡᱟᱲᱤ ᱫᱚ ᱵᱟᱝ ᱟᱬᱜᱚᱱ ᱠᱟᱱᱟ᱾
ᱦᱮᱸ ᱟᱞᱮ ᱫᱤᱥᱚᱢ ᱥᱮᱫ ᱦᱚᱸ ᱱᱤᱛᱚᱜ ᱫᱚ ᱨᱤᱢᱤᱞ ᱠᱚᱫᱚᱭ ᱨᱟᱠᱟᱵ ᱠᱟᱫᱟ ᱱᱚᱜ-ᱚᱭ ᱫᱟᱜ ᱡᱟᱹᱲᱤ ᱦᱤᱡᱩᱜ ᱞᱮᱠᱟ ᱜᱮ ᱢᱚᱱᱮ ᱦᱩᱭᱩᱜ ᱠᱟᱱᱟ ᱠᱷᱟᱡ ᱛᱟᱦᱚᱞᱮ ᱪᱟᱥ ᱠᱟᱹᱢᱤ ᱦᱚᱸ ᱛᱟᱲᱟ-ᱛᱟᱲᱤ ᱜᱮᱞᱮ ᱮᱛᱚ ᱦᱚᱵᱟ᱾ ᱡᱟ ᱢᱚᱱᱮᱜ ᱠᱟᱱᱟ᱾
ᱦᱮᱸ ᱫᱟᱜ ᱦᱩᱭ ᱞᱮᱱᱠᱷᱟᱱ ᱜᱮ ᱦᱟᱜ ᱪᱟᱥ ᱫᱚ ᱞᱚᱜᱚᱱ ᱜᱮ ᱦᱟᱸᱜ ᱟᱨᱟᱢ ᱵᱚᱜᱼᱟ ᱫᱟᱜ ᱵᱟᱝ ᱠᱷᱟᱹᱛᱤᱨ ᱜᱮᱛᱚ ᱦᱟᱸᱜ ᱢᱟᱱᱮ ᱟᱹᱣᱨᱤ ᱠᱚ ᱟᱨᱟᱢ ᱵᱚᱭᱟ᱾
ᱦᱮᱸ ᱦᱮᱸ ᱟᱨ ᱪᱮᱫ ᱠᱚ ᱞᱟᱹᱭᱟᱹ ᱢᱟᱹᱭ ᱛᱟᱦᱚᱞᱮ ᱵᱩᱨᱩ ᱵᱚᱸᱜᱟ ᱠᱟᱛᱷᱟᱢ ᱢᱮᱱ ᱠᱮᱫᱠᱷᱟᱱ ᱵᱩᱨᱩ ᱵᱚᱸᱜᱟ ᱫᱚ ᱢᱟᱱᱮ ᱪᱮᱫ? ᱪᱮᱫ ᱞᱮᱠᱟᱱ ᱫᱤᱱ ᱨᱮᱠᱚ ᱪᱟᱞᱟᱜ ᱜᱮᱭᱟ?
ᱪᱮᱫ ᱞᱮᱠᱟᱱ ᱫᱤᱱᱨᱮ ᱟᱥᱟᱲ ᱵᱚᱸᱜᱟ ᱫᱤᱱ ᱜᱮᱛᱚ ᱫᱚᱠᱚ
ᱦᱮᱸ ᱛᱚ ᱟᱥᱟᱲ ᱵᱚᱸᱜᱟ ᱢᱟᱱᱮ ᱛᱤᱱᱟᱹᱜ ᱛᱟᱹᱨᱤᱠᱷ ᱨᱮ ᱱᱚᱣᱟ ᱠᱚ ᱵᱟᱰᱟᱭ ᱢᱮᱱᱟᱜᱼᱟ ᱠᱤ?
ᱮᱦᱮᱜᱸ ᱩᱱᱟᱹᱜ ᱴᱟᱜ ᱫᱚ ᱵᱟᱰᱟᱭ ᱵᱟᱹᱱᱩᱜ ᱛᱤᱧᱟᱹ᱾
ᱦᱳᱭ ᱤᱧᱟᱹᱜ ᱦᱚᱸ ᱠᱷᱟᱡ ᱵᱟᱰᱟᱭ ᱵᱟᱹᱱᱩᱜᱼᱟ ᱟᱥᱟᱲ ᱵᱚᱸᱜᱟ ᱯᱮᱭᱟ ᱥᱚᱱᱤ ᱵᱟᱨ ᱥᱮ ᱚᱠᱟ ᱞᱮᱠᱟ ᱱᱚᱜᱼᱚ ᱱᱚᱝᱠᱟ ᱨᱮ ᱚᱱᱟ ᱵᱚᱸᱜᱟᱼᱵᱩᱨᱩ ᱫᱚ ᱦᱩᱭᱩᱜᱼᱟᱲ᱾
ᱦᱳᱭ ᱚᱱᱟ ᱠᱚᱫᱚ ᱠᱚ ᱞᱟᱹᱭᱟ ᱦᱟᱸᱜ ᱟᱫᱚ
ᱦᱮ ᱟᱨ ᱢᱟᱹᱭ ᱛᱟᱦᱚᱞᱮ ᱨᱚᱦᱚᱭ ᱠᱚᱫᱚ ᱯᱮ ᱵᱟᱲᱟᱭ ᱜᱮᱭᱟ ᱥᱮ ᱵᱟᱝ
ᱨᱚᱦᱚᱭ ᱩᱱᱟᱹᱜ ᱴᱟᱜ ᱫᱚ ᱵᱟᱝ ᱨᱮᱦᱚᱸ ᱠᱟᱹᱴᱤᱡ ᱠᱟᱹᱴᱤᱡ ᱫᱚ ᱵᱟᱰᱟᱭ ᱜᱮᱭᱟᱹᱧ
ᱟᱪᱪᱷᱟ ᱚᱱᱮ ᱴᱩᱠ ᱴᱟᱠ ᱫᱚ ᱵᱟᱲᱟᱭ ᱦᱮᱲᱮᱫ ᱠᱚ
ᱦᱮᱸ
ᱟᱨ ᱦᱳᱲᱳ ᱛᱟᱞ ᱠᱚ ᱤᱨ ᱠᱚ
ᱦᱮᱸ ᱚᱱᱟ ᱠᱚᱦᱚᱸ ᱵᱟᱲᱟᱭ ᱜᱤᱭᱟᱹᱧ
ᱦᱮᱸ ᱚᱱᱟ ᱠᱚ ᱮᱠᱫᱚᱢ ᱢᱟᱱᱮ ᱵᱟᱲᱟᱭ ᱞᱟᱹᱠᱛᱤ ᱠᱟᱱᱟ ᱦᱮᱸᱥᱮ ᱦᱟᱯᱮᱱ ᱫᱤᱱ ᱥᱚᱝᱥᱟᱨ ᱞᱮᱠᱷᱟᱱ ᱛᱚ ᱠᱟᱹᱢᱤ ᱛᱚ ᱦᱩᱭᱩᱜ ᱜᱮᱭᱟ ᱴᱩᱠ ᱴᱟᱠ ᱫᱚ ᱵᱟᱝᱠᱷᱟᱱ ᱫᱚ ᱪᱤᱠᱟᱹᱛᱮ ᱜᱟᱱᱚᱜᱼᱟ
ᱦᱮᱸ
ᱟᱪᱪᱷᱟ ᱢᱟᱹᱭ ᱚᱱᱮ ᱡᱮ ᱦᱩᱲᱩ ᱠᱚ ᱛᱚᱞ ᱫᱚ ᱦᱮᱸᱥᱮ ᱢᱟᱱᱮ ᱛᱤᱱᱟᱹᱜ ᱢᱟᱨᱟᱝ ᱢᱟᱨᱟᱝ ᱠᱚ ᱟᱴᱤ ᱜᱮᱭᱟ
ᱚᱱᱟ ᱫᱚ ᱢᱤᱫᱪᱩ ᱢᱟᱱᱮ ᱦᱩᱲᱩ ᱤᱨ ᱚᱠᱛᱚ ᱚᱠᱛᱚ ᱨᱮ ᱵᱟᱨ ᱪᱩᱯᱩ ᱠᱟᱛᱮ ᱠᱚ ᱫᱚᱦᱚᱭᱟ ᱚᱱᱟᱜᱮ ᱟᱴᱤ ᱫᱚ ᱦᱩᱭᱩᱜᱼᱟ
ᱦᱮᱸ
ᱢᱟᱱᱮ ᱢᱚᱲᱮ ᱜᱚᱴᱟᱝ ᱠᱟᱛᱮ ᱡᱚᱫᱤ ᱜᱟᱪᱷᱤ ᱠᱚ ᱤᱨᱟ ᱫᱚᱥ
ᱦᱮᱸ ᱦᱮᱸ ᱟᱨ ᱱᱤᱛᱳᱜ ᱧᱮᱞᱚᱜ ᱠᱟᱱᱟ ᱡᱮ ᱛᱚᱞ ᱫᱚ ᱟᱹᱰᱤ ᱦᱚᱲᱜ ᱵᱟᱝ ᱠᱚ ᱫᱟᱲᱮᱭᱟᱜ ᱠᱟᱱᱟ ᱦᱳᱲᱳ ᱛᱚᱞ ᱱᱟᱜ ᱠᱷᱟᱡ ᱱᱚᱣᱟ ᱜᱮ ᱠᱟᱹᱴᱤᱡ ᱡᱚᱴᱤᱞ ᱠᱟᱹᱢᱤ ᱠᱟᱱᱟ ᱠᱟᱹᱴᱤᱡ ᱥᱮᱬᱟ ᱞᱮᱠᱷᱟᱱ ᱫᱚ ᱛᱟᱲᱟᱛᱟᱹᱲᱤ ᱜᱮ ᱠᱷᱟᱡ ᱚᱱᱟ ᱫᱚ ᱥᱮᱬᱟᱜᱼᱟ
ᱦᱮᱸ ᱦᱮᱸ ᱛᱚᱞ ᱜᱮ ᱠᱟᱹᱴᱤᱡ ᱟᱸᱴ ᱜᱮᱭᱟ ᱚᱱᱟ ᱫᱚ ᱦᱟᱱᱮ ᱛᱤ ᱟᱹᱪᱩᱨ ᱚᱠᱛᱮ ᱨᱮᱜᱮ ᱢᱟᱱᱮ ᱚᱸᱰᱮᱜᱮ ᱟᱱᱟ ᱟᱴᱟ
ᱦᱮᱸ ᱡᱷᱚᱛᱚ ᱦᱚᱲ ᱫᱚ ᱦᱟᱸ ᱠᱷᱟᱡ ᱵᱟᱝᱠᱚ ᱵᱟᱝᱠᱚ ᱛᱚᱞ ᱫᱟᱲᱮᱭᱟᱜ ᱦᱟᱜ ᱠᱷᱟᱱ ᱟᱨ ᱛᱟᱦᱚᱞᱮ ᱢᱟᱹᱭ ᱱᱚᱜᱚᱭ ᱡᱮ ᱫᱟᱜ ᱠᱮᱫᱟ ᱟᱯᱮ ᱫᱤᱥᱚᱢ ᱥᱮᱫ ᱠᱤᱪᱷᱩ ᱫᱤᱱ ᱞᱟᱦᱟ ᱛᱟᱦᱚᱞᱮ ᱚᱱᱛᱮ ᱜᱚᱝᱜᱷᱟ ᱠᱚᱠᱚ ᱩᱰᱩᱠ ᱞᱮᱱᱟ ᱥᱮ ᱵᱟᱝ
ᱩᱸ ᱦᱩᱸ ᱜᱚᱢᱦᱟ ᱠᱚᱫᱚ ᱦᱟᱸᱜ ᱵᱟᱠᱚ ᱱᱮᱛᱟᱨ ᱢᱟ ᱵᱟᱠᱚ ᱫᱤᱥᱟᱹᱜ ᱠᱟᱱᱟ ᱵᱚᱫᱽ ᱵᱟᱹᱭ ᱦᱟᱹᱲ ᱨᱮ ᱫᱚ ᱦᱟᱸᱜ
ᱦᱮᱸ ᱟᱥᱟᱲ ᱵᱚᱝᱜᱟ ᱫᱤᱱ ᱜᱚᱝᱜᱷᱟ ᱠᱟᱴᱠᱚᱢ ᱦᱟᱹᱠᱩ ᱠᱚ ᱦᱮᱸᱥᱮ
ᱦᱮᱸ
ᱟᱪᱪᱷᱟ ᱢᱟᱹᱭ ᱤᱧ ᱱᱚᱣᱟ ᱵᱟᱹᱧ ᱵᱩᱡᱷᱟᱹᱣ ᱫᱟᱲᱮᱜ ᱜᱮᱭᱟ ᱡᱮ ᱜᱚᱝᱜᱷᱟ ᱱᱚᱜᱼᱚᱭ ᱡᱮ ᱩᱱᱟᱹᱜ ᱢᱟᱱᱮ ᱴᱷᱟᱭᱭ ᱴᱷᱟᱭ ᱥᱤᱛᱩᱝ ᱛᱟᱦᱮᱸ ᱞᱮᱱᱟ ᱢᱤᱫᱴᱟᱱ ᱠᱷᱮᱛᱨᱮ ᱢᱮᱱᱱᱠᱷᱟᱱ ᱚᱱᱟ ᱫᱟᱜ ᱯᱚᱨᱮ ᱡᱮ ᱚᱸᱰᱮ ᱵᱚᱸᱜᱷᱟ ᱚᱠᱟ ᱠᱷᱚᱱᱟᱜ ᱠᱚ ᱩᱰᱩᱠᱚᱜᱼᱟ ᱱᱩᱠᱩ ᱫᱚ ᱯᱟᱛᱟᱞᱯᱩᱨᱤ ᱠᱷᱚᱱᱟᱜ ᱥᱮ ᱚᱠᱟ ᱠᱷᱚᱱᱟᱜ ᱠᱚ ᱦᱤᱡᱩᱜᱼᱟ
ᱱᱩᱠᱩ ᱫᱚ ᱞᱟᱹᱭᱟᱠᱚ ᱡᱮ ᱢᱟᱱᱮ ᱵᱟᱹᱫᱽ ᱨᱮᱜᱮ ᱡᱩᱫᱤ ᱟᱲᱮ ᱵᱷᱤᱛᱤᱨ ᱢᱟᱱᱮ ᱡᱟᱦᱟᱸ ᱞᱟᱛᱟᱨ ᱨᱮ ᱡᱟᱦᱟᱸ ᱢᱟᱱᱮ ᱦᱮᱢᱟᱞ ᱠᱚ ᱧᱟᱢᱟ
ᱦᱮᱸ
ᱚᱱᱟ ᱫᱟᱜ ᱡᱟᱦᱟᱸ ᱟᱥᱨᱚᱭ ᱧᱚᱜ ᱜᱮᱭᱟ ᱠᱟᱹᱴᱤᱡ ᱚᱱᱠᱟ ᱨᱮᱜᱮᱠᱚ ᱛᱟᱦᱮᱱ ᱜᱮᱭᱟ ᱛ ᱞᱟᱹᱭ ᱜᱮᱭᱟ ᱠᱚ ᱡᱮ ᱵᱟᱹᱫ ᱨᱮ ᱤᱫᱤ ᱠᱚ ᱛᱟᱦᱮᱱ ᱱᱤᱛᱚᱜ ᱡᱮᱢᱚᱱ ᱱᱤᱛᱚᱜ ᱫᱚᱠᱚ ᱩᱰᱩᱠᱚᱜᱼᱟ ᱫᱟᱜ ᱠᱷᱟᱹᱛᱤᱨ ᱛᱮ ᱟᱨ ᱡᱚᱠᱷᱚᱱ ᱜᱮ ᱫᱟᱜ ᱠᱚ ᱟᱸᱡᱮᱫᱚᱜᱼᱟ ᱥᱮ ᱥᱤᱛᱩᱝ ᱫᱤᱱ ᱟᱨᱠᱤ ᱩᱱᱫᱚ ᱚᱱᱟ ᱚᱛᱨᱮ ᱛᱤ ᱥᱮᱫ ᱠᱚ ᱵᱚᱞᱚ ᱪᱟᱞᱟᱣ ᱠᱚᱜᱼᱟ ᱞᱟ. ᱭᱟᱠᱳ
ᱟᱪᱪᱷᱟ ᱵᱟᱨᱩᱰᱟᱝ ᱵᱟᱨᱩᱰᱟᱝ ᱠᱚᱦᱚᱸ ᱠᱤ ᱚᱱᱠᱟ ᱵᱟᱹᱨᱩᱰᱟᱝ ᱠᱚ ᱡᱮᱢᱚᱱ ᱵᱟᱝ ᱤᱭᱟᱹ ᱩᱱᱫᱤᱱ ᱫᱚ ᱚᱠᱟ ᱠᱚᱨᱮ ᱪᱚᱠᱚ ᱛᱟᱦᱮᱱᱟ ᱢᱮᱱᱠᱷᱟᱱ ᱫᱟᱜ ᱞᱮᱠᱷᱟᱱ ᱜᱮ ᱫᱚᱢᱮ ᱠᱚ ᱨᱟᱜᱟ᱾ ᱩᱱᱠᱩ ᱫᱚ ᱵᱟᱠᱷᱟᱡ ᱚᱠᱟ ᱞᱮᱠᱟ ᱠᱟ ᱠᱟᱛᱮᱮᱫ ᱠᱚ ᱩᱰᱩᱠᱚᱜᱼᱟ᱾
ᱵᱟᱨᱚᱚᱴᱟᱝ ᱫᱚ ᱦᱟᱸᱜ ᱵᱟᱹᱧ ᱵᱟᱲᱟᱭᱟ ᱫᱟᱜ ᱚᱠᱟᱨᱮᱠᱚ ᱛᱟᱦᱮᱱ ᱜᱮᱭᱟ ᱚᱱᱮ ᱚᱱᱠᱟ ᱫᱤᱥᱟᱹ ᱵᱟᱲᱟ ᱵᱟᱝ ᱦᱩᱭ ᱠᱟᱱᱟ ᱮᱢᱱᱤ ᱢᱟᱱᱮ ᱥᱤᱛᱩᱝ ᱫᱤᱱ ᱫᱚ ᱟᱨᱠᱤ ᱱᱤᱛᱚᱜ ᱫᱟᱜ ᱫᱤᱱ ᱜᱮ ᱦᱟᱸᱜ ᱠᱚ ᱫᱤᱥᱟᱹᱜ ᱜᱮᱭᱟ
ᱦᱳᱭ ᱦᱳᱭ
ᱡᱮᱢᱚᱱ ᱨᱚᱴᱮ ᱠᱚᱫᱚ ᱫᱤᱥᱟᱹ ᱵᱟᱲᱟᱜ ᱜᱮᱭᱟ ᱢᱟᱱᱮ ᱫᱟᱜ ᱫᱤᱱ ᱛᱮᱦ ᱥᱤᱛᱩᱝ ᱫᱤᱱ ᱦᱚᱸ ᱢᱮᱱᱠᱷᱟᱱ ᱵᱚᱨᱰᱟᱝ ᱫᱚ ᱵᱟᱝ
ᱦᱮᱸ ᱟᱨᱚ ᱡᱮ ᱧᱮᱞᱚᱜ ᱠᱟᱱᱟ ᱦᱚᱨᱚ ᱠᱚᱦᱚᱸ ᱦᱟᱠᱷᱟᱡ ᱚᱱᱮ ᱵᱤᱨ ᱵᱩᱨᱩ ᱠᱚᱨᱮ ᱠᱚ ᱛᱟᱦᱮᱱ ᱜᱮᱭᱟ ᱢᱮᱱᱠᱷᱟᱱ ᱦᱚᱨᱚ ᱠᱚᱣᱟᱜ ᱡᱚᱢ ᱡᱤᱱᱤᱥ ᱫᱚ ᱪᱮᱫ ᱠᱟᱱᱟ᱾ ᱦᱟᱹᱠᱩ ᱠᱚᱜᱮᱥᱮ ᱤᱧ ᱫᱩᱧ ᱵᱟᱲᱟᱭᱟ᱾ ᱢᱮᱱᱠᱷᱟᱱ ᱵᱤᱨᱵᱩᱨᱩ ᱠᱚᱨᱮᱫ ᱦᱚᱨᱚ ᱠᱚ ᱧᱟᱢᱚᱜ ᱠᱟᱱᱟ ᱱᱩᱠᱩ ᱫᱚ ᱢᱟᱱᱮ ᱚᱱᱛᱮ ᱠᱚ ᱨᱟᱠᱟᱵ ᱨᱟᱠᱟᱵ ᱟᱠᱟᱱᱟ ᱥᱮ ᱚᱱᱟ ᱠᱚᱨᱮᱜ ᱜᱮᱠᱚ ᱛᱟᱦᱮᱱ ᱜᱮᱭᱟ᱾
ᱤᱧ ᱦᱚᱸ ᱫᱟ ᱦᱟᱸᱜ ᱵᱟᱹᱧ ᱵᱟᱲᱟᱭᱟ ᱵᱟᱹᱧ ᱧᱮᱞ ᱵᱟᱲᱟᱫ ᱠᱚᱣᱟ ᱡᱮ ᱵᱤᱨ ᱵᱩᱨᱩ ᱨᱮᱦᱚᱸ ᱨᱚ ᱠᱚ ᱛᱟᱦᱮᱱ ᱜᱮᱭᱟ ᱢᱮᱱᱛᱮ ᱤᱧ ᱫᱚ ᱡᱟᱧ ᱧᱮᱞᱫ ᱠᱚᱣᱟ ᱦᱟᱸᱜ ᱜᱟᱹᱰᱭᱟᱹ ᱠᱚᱨᱮ ᱜᱤᱧ ᱧᱮᱞ ᱟᱠᱟᱫ ᱠᱚᱣᱟ
ᱦᱳᱭ ᱚᱱᱠᱟ ᱜᱮᱠᱷᱟᱡ ᱟᱞᱮ ᱥᱮᱸᱫᱽᱨᱟ ᱠᱚᱞᱮ ᱪᱟᱲᱟᱣ ᱵᱟᱲᱟᱞᱮᱱᱟ ᱵᱟᱠᱷᱟᱡ ᱵᱤᱨ ᱨᱮ ᱦᱚᱸ ᱦᱚᱨᱚ ᱠᱚᱫᱚᱞᱮ ᱧᱟᱢ ᱟᱠᱟᱫ ᱠᱚᱣᱟ ᱟᱫᱚ ᱚᱱᱟᱜᱤᱧ ᱢᱚᱱᱮ ᱠᱮᱫᱟ ᱡᱟᱦᱟᱱᱟᱜ ᱨᱮᱦᱮᱫ ᱠᱚᱠᱚ ᱡᱚᱢ ᱜᱮᱭᱟ ᱥᱮ ᱪᱮᱫ᱾
ᱚᱱᱟᱫᱚ ᱦᱟᱸᱜ ᱵᱟᱹᱧ ᱵᱟᱲᱟᱭᱫᱟ ᱡᱮ ᱦᱚᱨ ᱦᱚᱨᱚᱣᱟᱜ ᱢᱟᱱᱮ ᱪᱮᱫ ᱠᱚ ᱡᱚᱢᱟ ᱚᱭ ᱫᱟᱲᱮᱭᱟᱜᱼᱟ ᱮᱢ ᱤᱭᱟᱹ ᱵᱟᱸᱫᱷ ᱨᱮ ᱥᱮ ᱯᱩᱠᱷᱨᱤ ᱨᱮ ᱩᱱᱠᱩ ᱫᱚ ᱡᱷᱚᱛᱳ ᱠᱟᱹᱴᱤᱡ ᱦᱟᱹᱠᱩ ᱠᱚ ᱡᱚᱢ ᱠᱚᱜᱮᱭᱟ ᱮᱱᱠᱷᱟᱱ ᱵᱤᱨ ᱵᱩᱨᱩ ᱫᱚ ᱦᱟᱸᱜ ᱪᱮᱫ ᱠᱚ ᱡᱚᱢᱟᱜ ᱫᱚ ᱵᱟᱹᱧ ᱞᱟᱹᱭ ᱫᱟᱲᱮᱭᱟᱜ ᱠᱟᱱᱟ
ᱟᱪᱪᱷᱟ ᱢᱟᱹᱭ ᱟᱯᱮ ᱥᱮᱫ ᱨᱟᱭ ᱠᱟᱠᱲᱟ ᱠᱚᱫᱚ ᱠᱚ ᱧᱟᱢᱚᱜ ᱜᱮᱭᱟ ᱥᱮ ᱵᱟᱝ᱾
ᱦᱮᱸ ᱱᱤᱛᱚᱜ ᱫᱚ ᱦᱟᱸᱜ ᱵᱟᱹᱧ ᱵᱟᱠᱚ ᱫᱤᱥᱟᱹᱜ ᱠᱟᱱᱟ ᱢᱮᱱᱠᱷᱟᱱ ᱥᱮᱫᱟᱭ ᱚᱠᱛᱚ ᱫᱚᱠᱚ ᱛᱟᱦᱮᱸ ᱠᱟᱱᱟ
ᱟᱪᱪᱷᱟ ᱨᱟᱭ ᱠᱟᱠᱲᱟ ᱫᱚ ᱛᱤᱱᱟᱹᱜ ᱨᱚᱠᱚᱢ ᱨᱚᱝ ᱠᱚ ᱵᱚᱫᱚᱞ ᱛᱟᱠᱚᱣᱟ᱾
ᱚᱱᱟ ᱫᱚ ᱦᱟᱸᱜ ᱵᱟᱹᱧ ᱵᱟᱲᱟᱭᱟ ᱛᱤᱱᱟᱹᱜ ᱨᱚᱠᱚᱢ ᱨᱚᱝ ᱠᱚ ᱵᱚᱫᱚᱞ ᱛᱟᱠᱚᱣᱟ
ᱦᱩᱭ ᱡᱟᱭ ᱦᱳᱠ ᱵᱟᱨ ᱯᱮ ᱵᱟᱨ ᱯᱮᱭᱟ ᱠᱷᱟᱡ ᱨᱚᱝ ᱠᱚ ᱵᱚᱫᱚᱞ ᱛᱟᱠᱚᱣᱟ ᱚᱠᱟᱞᱮᱠᱟ ᱢᱟᱱᱮ ᱫᱟᱨᱮ ᱨᱮᱱᱟᱜ ᱤᱭᱟᱹ